ᱜᱚᱢᱠᱮ ᱦᱮᱸ ᱜᱚᱢᱠᱮ ᱟᱸᱡᱚᱢᱚᱜ ᱠᱟᱱᱟ?
ᱦᱳᱭ ᱱᱤᱛᱳᱜ ᱟᱸᱡᱚᱢᱚᱜ ᱠᱟᱱᱟ᱾
ᱦᱮᱸ ᱜᱚᱢᱠᱮ ᱡᱚᱦᱟᱨ ᱜᱮ ᱛᱟᱦᱚᱞᱮ
ᱦᱳᱭ ᱜᱚᱝᱠᱮ ᱡᱚᱦᱟᱨ ᱜᱮ
ᱱᱟᱯᱟᱭ ᱵᱟᱲᱟ ᱜᱮᱭᱟᱵᱤᱱ ᱜᱚᱢᱠᱮ
ᱦᱳᱭ ᱟᱹᱞᱤᱧ ᱦᱚᱸ ᱱᱟᱯᱟᱭ ᱜᱮᱭᱟ ᱟᱨ ᱟᱵᱮᱱ᱾
ᱟᱹᱞᱤᱧ ᱦᱚᱸ ᱱᱟᱯᱟᱭ ᱜᱮ ᱮᱠᱷᱚᱱ ᱟᱨ ᱚᱱᱛᱮ ᱱᱤᱭᱟᱹ ᱢᱟᱛᱚ ᱱᱤᱛᱚᱜ ᱫᱚ ᱦᱳᱲ ᱨᱚᱦᱚᱭ ᱥᱮᱧ ᱪᱟᱞᱟᱜ ᱠᱟᱱᱟ ᱜᱚᱢᱠᱮ᱾ ᱟᱨ ᱟᱵᱤᱱ ᱥᱮ ᱟᱵᱤᱱ ᱦᱳᱲᱩ ᱨᱚᱦᱚᱭ ᱠᱚ ᱛᱤᱱᱟᱹᱜ ᱫᱷᱟᱹᱨᱤᱡ ᱠᱮᱫᱟ ᱠᱚ ᱟᱨ ᱪᱮᱫ ᱞᱮᱠᱟ ᱦᱩᱭᱩᱜ ᱠᱟᱱᱟ᱾
ᱦᱳᱭ ᱟᱞᱮᱥᱮᱫ ᱦᱚᱸ ᱟᱨ ᱪᱮᱫ ᱠᱟᱹᱢᱤ ᱠᱚ ᱪᱟᱞᱟᱜ ᱠᱟᱱᱟ ᱚᱨᱫᱷᱮᱠ ᱞᱮᱠᱟ ᱟᱨᱠᱤ ᱦᱳᱭ ᱦᱮᱡ ᱠᱟᱱᱟ ᱟᱨ ᱪᱮᱫ
ᱢᱟᱱᱮ ᱦᱩᱭ ᱟᱠᱟᱱᱟ᱾
ᱦᱳᱭ
ᱟᱵᱤᱱ ᱦᱚᱵᱤᱱ ᱨᱚᱦᱚᱭ ᱪᱟᱵᱟ ᱟᱹᱜᱩ ᱜᱚᱫ ᱟᱠᱟᱫᱟ ᱛᱟᱦᱚᱞᱮ?
ᱦᱳᱭ
ᱟᱞᱮ ᱢᱟ ᱟᱹᱣᱞᱮ ᱟᱨᱟᱢ ᱵᱚᱭᱟ᱾ ᱭᱟ ᱟᱨ ᱪᱟᱠᱚ ᱜᱮᱫ ᱯᱟᱨᱮ ᱡᱚᱠᱷᱚᱱᱳ ᱢᱤᱫᱵᱟᱨ ᱥᱮᱫ ᱞᱟᱦᱟ ᱦᱚᱸᱠᱚ ᱜᱮᱫ ᱛᱟᱦᱮᱸᱫᱼᱟ᱾ ᱟᱨ ᱮᱢᱚᱱᱮ ᱫᱟᱜ ᱫᱟ ᱢᱟ ᱱᱚᱝᱠᱟ ᱜᱮ ᱫᱟᱜᱟᱭ ᱱᱮᱥ ᱫᱚ ᱨᱚᱦᱚᱭᱚᱜ ᱟᱥᱮ ᱵᱟᱝ ᱵᱟᱞᱮ ᱵᱩᱡᱽ ᱫᱟᱲᱮᱭᱟᱜ ᱠᱟᱱᱟ᱾ ᱟᱨ ᱮᱢᱱᱤ ᱛᱮᱜᱮ ᱟᱞᱮ ᱥᱮᱫ ᱫᱚ ᱠᱚᱢ ᱫᱟᱜ ᱞᱟᱜᱟᱜᱼᱟ᱾
ᱟᱪᱪᱷᱟ
ᱟᱯᱮᱱ ᱛᱤᱥ ᱠᱷᱚᱱ ᱯᱮ ᱟᱨᱟᱢᱵᱚ ᱠᱟᱫᱟ ᱟᱨ ᱛᱤᱱ ᱫᱤᱱ ᱪᱟᱞᱟᱜ ᱛᱟᱯᱮ ᱜᱮᱭᱟ ᱮᱠᱷᱚᱱᱳ ᱨᱚᱦᱚᱭ ᱫᱚ?
ᱮᱠᱷᱚᱱᱳ ᱟᱨ ᱪᱮᱫ ᱪᱟᱞᱟᱜ ᱜᱮᱭᱟ ᱢᱟᱱᱮ ᱟᱫᱚᱢᱟᱜ ᱴᱷᱟᱶ ᱠᱚᱨᱮ ᱫᱚ ᱢᱟᱱᱮ ᱫᱟᱜ ᱟᱨᱠᱤ ᱵᱟᱹᱱᱩᱜᱼᱟ᱾ ᱟᱫᱚ ᱠᱟᱹᱴᱤᱡ ᱞᱟᱹᱴᱩ ᱧᱚᱜ ᱫᱟᱜ ᱞᱮᱠᱷᱟᱱ ᱚᱱᱟ ᱠᱚ ᱡᱟᱭᱜᱟ ᱨᱮᱦᱚᱸ ᱢᱟᱱᱮ ᱪᱮᱫ ᱪᱟᱥ ᱜᱟᱱᱚᱜ-ᱟ ᱪᱮᱫ ᱢᱟᱱᱮ᱾ ᱡᱟᱦᱟᱸ ᱠᱚ ᱡᱟᱭᱜᱟ ᱨᱮᱫᱚ ᱢᱟᱱᱮ ᱪᱮᱫ ᱤᱡᱤ ᱧᱚᱜ ᱜᱮᱭᱟ ᱢᱟᱱᱮ ᱛᱷᱚᱲᱟ᱾ ᱫᱟᱜ ᱟᱴᱚᱠᱚᱜᱼᱟ ᱚᱱᱟ ᱠᱚ ᱡᱟᱭᱜᱟ ᱫᱚ ᱟᱨᱠᱤ ᱢᱟᱱᱮ ᱤᱭᱟᱹ ᱢᱟᱱᱮ ᱨᱚᱦᱚᱭ ᱠᱟᱫᱟᱞᱮ᱾ ᱡᱟᱦᱟᱸ ᱠᱚ ᱡᱟᱭᱜᱟ ᱫᱚ᱾ ᱠᱟᱹᱴᱤᱡ ᱵᱟᱹᱲᱛᱤ ᱧᱚᱜ ᱫᱟᱜ ᱞᱟᱹᱠᱛᱤᱭᱟ ᱚᱱᱟ ᱠᱚ ᱡᱟᱭᱜᱟ ᱫᱚ ᱮᱠᱷᱚᱱ ᱦᱚᱸ ᱢᱟᱱᱮ ᱚᱱᱠᱟ ᱜᱮ ᱢᱮᱱᱟᱜᱼᱟ ᱪᱮᱫ᱾
ᱚ ᱢᱟᱱᱮ ᱜᱷᱩᱴᱩ ᱠᱚᱫᱚ ᱢᱮᱱᱟᱜ ᱜᱮᱭᱟ ᱦᱮᱸ ᱵᱟᱝ ᱟᱞᱮ ᱥᱮᱫ ᱢᱟ᱾ ᱟᱨ ᱥᱤᱞᱩ ᱠᱚᱦᱚᱸ ᱠᱚᱢ ᱜᱮᱭᱟ ᱟᱨ᱾ ᱥᱮᱨᱢᱟ ᱡᱟᱹᱲᱤ ᱦᱚᱸ ᱱᱮᱥ ᱫᱚ ᱠᱚᱢ ᱵᱩᱡᱷᱟᱹᱜ ᱠᱟᱱᱟ ᱠᱤᱱᱛᱩ ᱫᱤᱨᱤ ᱛᱮᱜᱮ ᱫᱮᱨᱤ ᱠᱟᱛᱮ ᱜᱮ ᱫᱟᱜᱟᱭ᱾ ᱡᱟᱣ ᱥᱮᱨᱢᱟ ᱦᱚᱸ ᱟᱫᱚ ᱱᱮᱥᱚᱭ ᱪᱤᱠᱟᱹᱭᱮᱱᱟ ᱦᱟᱸᱜ ᱠᱷᱟᱱ᱾ ᱟᱨ ᱟᱯᱮᱥᱮᱫ ᱢᱤᱱᱤ ᱠᱚ ᱢᱮᱱᱟᱜ ᱜᱮᱭᱟ ᱪᱟᱥ ᱞᱟᱹᱜᱤᱫ ᱥᱮ ᱜᱟᱰᱟ ᱠᱚ ᱢᱮᱱᱟᱜ ᱜᱮᱭᱟ᱾
ᱵᱟᱝ ᱟᱞᱮᱥᱮᱫ ᱜᱟᱰᱟ ᱠᱚ ᱢᱮᱱᱟᱜ ᱨᱮᱦᱚᱸ ᱚᱱᱠᱟ ᱫᱚ ᱵᱟᱝ ᱢᱟᱱᱮ ᱦᱩᱰᱤᱧ ᱦᱩᱰᱤᱧ ᱜᱟᱰᱟ ᱟᱨ ᱪᱮᱫ᱾
ᱢᱟᱱᱮ ᱥᱟᱨᱟ ᱵᱚᱪᱷᱚᱨ ᱥᱟᱨᱟ ᱥᱮᱨᱢᱟ ᱫᱚ ᱫᱟᱜ ᱵᱟᱝ ᱛᱟᱦᱮᱸᱱᱟ᱾ ᱵᱚᱨᱥᱟ ᱫᱟᱜ ᱨᱮᱜᱮ ᱛᱟᱦᱮᱱ ᱜᱮᱭᱟ ᱦᱮᱸ᱾ ᱜᱚᱝᱠᱮ ᱛᱟᱦᱚᱞᱮ ᱱᱤᱛᱚᱜ ᱡᱮᱢᱚᱱ ᱦᱳᱲᱩ ᱥᱟᱶ ᱥᱟᱶᱛᱮ ᱟᱨ ᱪᱮᱫ ᱠᱚᱯᱮ ᱪᱟᱥ ᱜᱮᱭᱟ‍‍᱾
ᱮᱠᱷᱚᱱ ᱫᱚ ᱦᱩᱲᱩ ᱥᱟᱥᱛᱚ ᱟᱨ ᱪᱮᱫ ᱡᱟᱦᱟᱸ ᱢᱟᱱᱮ ᱚᱲᱟᱜ ᱨᱮ ᱡᱚᱢ ᱞᱟᱹᱜᱤᱫ ᱥᱚᱵᱡᱤ ᱠᱚᱠᱚ ᱪᱟᱥᱟ᱾ ᱡᱮᱢᱚᱱ ᱵᱚᱞᱵᱚᱴᱤ ᱠᱚ ᱪᱟᱥᱟ ᱥᱟᱶᱛᱮ ᱵᱮᱸᱜᱟᱲ ᱵᱤᱞᱟᱛᱤ ᱠᱚ ᱪᱟᱥ ᱜᱮᱭᱟ᱾ ᱟᱨ ᱡᱚᱱᱰᱨᱟ ᱦᱚᱸ ᱤᱧ ᱪᱷᱟᱰᱟ ᱦᱚᱸ ᱟᱨᱚ ᱠᱤᱪᱷᱩ ᱢᱟᱱᱮ᱾ ᱪᱟᱥ ᱜᱮᱭᱟ ᱠᱚ ᱵᱷᱤᱱᱰᱤ ᱠᱚ ᱟᱨ ᱪᱮᱫ᱾
ᱜᱚᱢᱠᱮ ᱟᱢᱮᱢ ᱟᱹᱵᱤᱱ ᱵᱤᱱ ᱪᱟᱥ ᱜᱮᱭᱟ ᱦᱩᱲᱩ ᱚᱢᱠᱟᱱᱟᱜ ᱟᱱᱟᱡᱽ ᱠᱚ᱾ ᱟᱨ ᱢᱟᱱᱮ ᱵᱟᱡᱟᱨ ᱠᱚᱠᱚ ᱤᱫᱤ ᱜᱮᱭᱟ ᱥᱮ ᱚᱲᱟᱜ ᱡᱚᱢ ᱞᱮᱠᱟ ᱛᱮᱠᱚ ᱪᱟᱥ ᱜᱮᱭᱟ ᱚᱠᱟ ᱞᱮᱠᱟ ᱾
ᱵᱟᱝ ᱵᱟᱝ ᱟᱞᱮᱫᱚ ᱚᱲᱟᱜ ᱚᱲᱟᱜ ᱨᱮ ᱡᱚᱢ ᱞᱮᱠᱟ ᱜᱮ ᱵᱟᱡᱟᱨ ᱞᱮᱠᱟ ᱫᱚ ᱩᱱ ᱯᱞᱟᱝ ᱫᱚ ᱵᱟᱝ ᱪᱮᱫ ᱚᱲᱟᱜ ᱨᱮᱜᱮ ᱪᱟᱥ ᱦᱳᱭᱳᱜ ᱛᱟᱦᱮᱱᱟ ᱟᱨ ᱪᱮᱫ᱾
ᱦᱮᱸ ᱟᱫᱚ ᱢᱟᱱᱮ ᱠᱟᱹᱴᱤᱡ ᱫᱷᱟᱹᱨ ᱞᱮᱱᱠᱷᱟᱱ᱾ ᱡᱚᱢ ᱛᱮᱦᱚᱸ ᱵᱟᱝ ᱪᱟᱵᱟᱜᱼᱟ ᱟᱨ ᱯᱮᱲᱟ ᱦᱚᱸ ᱵᱟᱝᱠᱚ ᱤᱫᱤ ᱪᱟᱵᱟ ᱫᱟᱲᱮᱭᱟᱜᱼᱟ᱾ ᱟᱫᱚ ᱡᱚᱠᱷᱚᱱ ᱫᱚ ᱵᱟᱡᱟᱨ ᱥᱮᱫ ᱠᱚ ᱯᱟᱨᱚᱢᱚᱜ-ᱟ ᱟᱞᱮ ᱥᱮᱫ ᱫᱚ ᱵᱟᱡᱟᱨ ᱦᱚᱸ ᱚᱲᱟᱜ ᱠᱚᱨᱮ ᱦᱚᱸ ᱞᱟᱹᱜᱤᱫ ᱦᱚᱸᱞᱮ ᱪᱟᱥ ᱜᱮᱭᱟ ᱮᱢᱱᱤ ᱛᱮᱜᱮ ᱵᱷᱟᱫᱚᱨ ᱵᱚᱸᱜᱟ ᱫᱤᱱ ᱢᱟ ᱠᱟᱹᱢᱤ ᱵᱟᱝ ᱛᱟᱦᱮᱸᱱᱟ ᱚᱱᱟ ᱠᱚ᱾ ᱯᱚᱭᱥᱟ ᱯᱷᱟᱠ ᱜᱮ ᱧᱟᱢᱚᱜ ᱜᱮᱭᱟ᱾
ᱦᱩᱸ
ᱟᱨ ᱜᱚᱢᱠᱮ ᱛᱟᱦᱚᱞᱮ ᱱᱚᱜᱼᱚᱭ ᱱᱤᱭᱟᱹ ᱡᱟᱦᱟᱸ ᱦᱩᱲᱩ ᱯᱮ᱾ ᱤᱨ ᱞᱮᱠᱷᱟᱱ ᱫᱚ ᱪᱮᱫ ᱠᱚᱯᱮ ᱪᱟᱥ ᱜᱮᱭᱟ᱾
ᱦᱳᱲᱩ ᱤᱨ ᱯᱚᱨ ᱫᱚ ᱚᱱᱮ ᱪᱮᱫ ᱠᱚ ᱢᱮᱛᱟᱜ ᱫᱚ ᱪᱮᱫ ᱟᱱᱮ ᱢᱟᱥᱨᱤ ᱫᱟᱹᱞ ᱥᱮ ᱪᱮᱫ ᱫᱟᱹᱞ᱾